ᱦᱮᱞᱳ
ᱟᱸᱡᱚᱢ ᱫᱟᱢ ᱥᱮ ᱵᱟᱝ?
ᱦᱩ ᱢᱟᱥᱮ ᱱᱤᱛᱚᱜ ᱨᱚᱲ ᱢᱮ
ᱪᱮ ᱮᱢ ᱪᱤᱠᱟᱹᱭᱫᱟ ᱤᱧ ᱟᱸᱡᱚᱢ ᱫᱟᱥᱮ
ᱦᱮᱞᱳ
ᱪᱤᱠᱟᱹᱭ ᱫᱟᱢ
ᱵᱷᱟᱜᱮ ᱞᱮᱠᱟ ᱪᱮᱴᱷᱟ ᱧᱚᱜ ᱨᱚᱲ ᱢᱮ ᱱᱚᱝᱠᱟ ᱠᱟᱛᱮᱫ ᱫᱚ ᱯᱚᱭᱥᱟ ᱠᱚ ᱮᱢᱟᱢᱟ ᱠᱤ ᱾ ᱟᱸᱡᱚᱢᱫᱟᱢ ᱥᱮ ᱵᱟᱝ ᱦᱮᱸ ᱞᱟᱹᱭ ᱫᱤᱧ ᱤᱭᱟᱹ ᱫᱟᱠᱟᱢ ᱡᱚᱢ ᱫᱟᱠᱟᱢ ᱡᱚᱢ ᱠᱮᱫᱟ ᱪᱮᱫ ᱪᱮᱫ ᱯᱮ ᱩᱛᱩ ᱠᱮᱫᱟ ᱾
ᱩᱛᱩᱧ ᱞᱚᱞᱚᱭ ᱟᱞᱩ ᱵᱤᱞᱟᱛᱤ
ᱟ
ᱤᱧ ᱴᱷᱮᱱ ᱠᱷᱚᱱ
ᱟᱨ ᱤᱭᱟᱹ ᱵᱚᱱᱚᱥᱤᱨᱤ ᱫᱚ ᱦᱮᱡ ᱱᱟᱭ ᱥᱮ ᱟᱹᱣᱨᱤ
ᱟᱹᱣᱨᱤ ᱜᱟᱯᱟ ᱥᱮᱛᱟᱜ ᱨᱮ ᱦᱤᱡᱩᱜ ᱟᱭ
ᱟ
ᱪᱤᱠᱟᱹᱭ ᱫᱟᱢ
ᱤᱧ ᱫᱚᱧ ᱜᱤᱛᱤᱡ ᱠᱟᱱᱟ ᱾ ᱫᱤᱥᱟᱹᱭᱟᱢ ᱵᱟᱨᱚ ᱢᱤᱱᱤᱴ ᱞᱟᱦᱟᱨ ᱨᱮ ᱠᱟᱴᱟᱣ ᱦᱩᱭᱩᱜᱼᱟ ᱦᱮᱸ ᱥᱮ ᱦᱮᱸ
ᱟᱢ ᱠᱟᱴᱟᱣᱥᱮ ᱤᱧᱤᱧ ᱠᱟᱴᱟᱭᱟ ᱾
ᱟᱢᱮᱢ ᱠᱟᱴᱣᱟᱼᱟ ᱤᱧᱤᱧ ᱠᱟᱴᱟᱜᱣᱟ ᱚᱱᱟ ᱫᱚ ᱵᱟᱝ ᱚᱥᱩᱵᱤᱫᱼᱟ ᱾
ᱦᱩᱸ
ᱡᱟᱦᱟᱸᱭ ᱜᱮᱞᱟᱝ ᱠᱟᱴᱟᱣ ᱞᱮᱠᱷᱟᱱ ᱜᱮ ᱦᱩᱭᱩᱜᱼᱟ ᱚᱱᱟ ᱚᱱᱟ ᱩᱞ ᱫᱚ ᱚᱠᱟ ᱫᱟᱨᱮ ᱨᱮᱱᱟᱜ ᱠᱟᱱᱟ
ᱢ ᱟ ᱱᱟᱠ ᱨᱮ ᱫᱚᱜ
ᱦᱮᱸ
ᱠᱤᱨᱤᱧ
ᱚᱠᱚᱭ ᱠᱤᱨᱤᱧ ᱟᱜᱩ ᱟᱠᱟᱫᱟᱭ ᱾
ᱜᱚᱜᱚ
ᱪᱮ ᱦᱮᱰᱯᱷᱳᱱ ᱛᱮᱢ ᱨᱚᱲ ᱠᱟᱱᱟ ᱥᱮ ᱪᱮᱫ ᱾ ᱦᱮᱸ ᱟᱫᱚ ᱪᱮ ᱦᱮᱰ ᱯᱷᱳᱱ ᱛᱮ ᱨᱚᱲ ᱪᱷᱟᱲᱟ ᱟᱫᱚ ᱾ ᱵᱟᱝ ᱨᱚᱲ ᱜᱟᱱᱚᱜ ᱛᱟᱢᱟ ᱥᱮ ᱪᱮᱫ ᱦᱮᱸ
ᱮᱱᱟᱱᱚᱜ ᱵᱟᱹᱧ ᱟᱸᱡᱚᱢᱮᱫ ᱛᱟᱦᱮᱸᱫ ᱛᱚᱠᱷᱚᱱ ᱾
ᱦᱮᱸ ᱛᱚ ᱵᱟᱝ ᱟᱡᱚᱢ ᱵᱟᱠᱷᱟᱱ ᱫᱚ ᱟᱸᱡᱚᱢ ᱦᱚᱛᱮ ᱱᱚᱛᱮ ᱟᱸᱡᱚᱢᱚᱜ ᱠᱟᱱᱟ ᱴᱷᱤᱠ ᱜᱮ
ᱟᱸᱡᱚᱢᱚᱜ ᱠᱟᱱᱟ
ᱦᱩᱸ
ᱫᱟᱠᱟᱢ ᱡᱚᱢ ᱠᱮᱫᱟ ᱟᱢᱫᱚ
ᱦᱮᱸ ᱫᱟᱠᱟᱧ ᱡᱚᱢ ᱠᱮᱫᱟᱜ ᱾ ᱟᱞᱩ ᱯᱚᱴᱚᱞ ᱩᱛᱩ ᱦᱩᱭ ᱢᱟᱱᱮ ᱟᱞᱩ ᱯᱚᱴᱚᱞ ᱩᱛᱩ ᱛᱟᱦᱮᱸ ᱠᱟᱱᱟ ᱟᱨ ᱯᱟᱯᱟᱜ ᱩᱛᱩ᱾ ᱛᱤᱱᱟᱹᱜ ᱜᱟᱱ ᱪᱟᱣᱞᱮᱢ ᱟᱹᱜᱩ ᱠᱮᱫ-ᱟ ᱦᱩᱸ
ᱛᱟᱞᱟ ᱵᱮᱜᱽ ᱜᱟᱱ
ᱛᱟᱞᱟ ᱵᱮᱜᱽ ᱛᱚ ᱚᱱᱟ ᱛᱩᱧ ᱧᱮᱞ ᱠᱮᱫᱟ ᱠᱤᱱᱛᱩ ᱢᱟᱱᱮ ᱵᱟᱢ ᱥᱚᱝ ᱠᱟᱫᱟ
ᱯᱟᱸᱪ ᱥᱟᱛ ᱟᱴ ᱯᱟᱹᱭ ᱜᱟᱱ ᱫᱚ
ᱵᱟᱵᱟᱟᱨᱮ ᱤᱧ ᱫᱚᱥ ᱯᱟᱹᱭ ᱨᱮᱜᱮ ᱢᱤᱫ ᱵᱚᱥᱛᱟ ᱦᱩᱭᱩᱜ ᱛᱤᱧᱟᱹ
ᱢᱤᱫ ᱵᱚᱥᱛᱟ ᱦᱚᱸ ᱵᱟᱝ ᱵᱚᱲᱚ ᱜᱮᱭᱟ᱾
ᱤᱧ ᱡᱟᱦᱟᱸ ᱯᱟᱹᱭᱛᱤᱧ ᱢᱟᱯ ᱠᱟᱛᱮᱧ ᱟᱹᱜᱩᱭᱟ ᱚᱱᱟ ᱫᱚ ᱵᱚᱲᱚ ᱜᱮᱭᱟ ᱥᱮ ᱪᱮᱫ
ᱵᱚᱲᱚ ᱫᱚ ᱵᱟᱝ ᱤᱧᱛᱚ ᱥᱟᱛ ᱟᱴ ᱥᱮ ᱚᱱᱠᱟᱜᱤᱧ ᱟᱹᱜᱩᱭ ᱜᱮᱭᱟ ᱥᱚᱝ ᱠᱟᱛᱮᱫ ᱟᱫᱚ ᱵᱟᱹᱧ ᱵᱟᱰᱟᱭ
ᱥᱟᱛ ᱟᱴ ᱯᱟᱹᱭ ᱥᱮ ᱥᱟᱛ ᱟᱴ ᱥᱟᱛ ᱟᱴ ᱠᱚᱱᱟ
ᱠᱚᱱᱟ ᱫᱚ ᱵᱟᱝ ᱠᱚᱱᱟ ᱫᱚ ᱛᱤᱱᱟᱹᱜ ᱜᱟᱱ ᱦᱩᱭᱩᱜ-ᱟ
ᱠᱚᱱᱟ ᱫᱚ ᱢᱤᱫ ᱠᱚᱱᱟ ᱨᱮ ᱦᱩᱭᱩᱜ ᱠᱟᱱ ᱛᱟᱢᱟ ᱢᱤᱫ ᱵᱟᱴᱤ ᱜᱟᱱ ᱦᱩᱭᱩᱜ-ᱟ ᱢᱟᱱᱮ ᱚᱱᱟ ᱤᱭᱟᱹ ᱴᱟᱹᱴᱭᱟᱹ ᱡᱟᱦᱟᱸ ᱠᱚ ᱞᱟᱹᱭᱟ ᱟᱨᱠᱤ ᱢᱟᱹᱞᱤ ᱦᱚᱯᱚᱱ ᱡᱟᱦᱟᱸ ᱠᱚ ᱞᱟᱹᱭᱟ᱾
ᱚᱱᱟ ᱫᱚ ᱵᱟᱝ ᱚᱱᱟ ᱠᱷᱚᱡ ᱢᱟᱨᱟᱝᱟᱜ᱾
ᱩᱸ ᱛᱟᱦᱞᱮ ᱪᱤᱠᱟᱹᱛᱮ ᱩᱱᱟᱹᱜ ᱠᱚᱢ ᱫᱚ? ᱤᱧ ᱫᱩᱧ ᱢᱚᱱᱮᱭᱟ ᱯᱩᱱ ᱯᱟᱹᱭ ᱜᱟᱱ ᱠᱚ ᱠᱷᱟᱹᱲ ᱠᱟᱜ ᱢᱮᱭᱟ ᱦᱚᱭᱛᱚ᱾ ᱯᱩᱱ ᱯᱟᱹᱭ ᱦᱩᱭᱩᱜ-ᱟ ᱦᱳᱭᱛᱚ ᱫᱚᱥ ᱯᱟᱹᱭ ᱢᱟᱱᱮ ᱛᱚ ᱟᱹᱰᱤ ᱩᱥᱛᱟᱹ ᱫᱚᱥ ᱯᱟᱹᱭ ᱫᱚ ᱚᱱᱟ ᱨᱮᱫᱚ ᱵᱟᱝ ᱥᱟᱦᱵᱼᱟ ᱵᱮᱜ ᱨᱮᱫᱚ᱾
ᱛᱚ ᱵᱟᱝ ᱦᱩᱭᱩᱜ ᱨᱮᱦᱚᱸ ᱢᱟᱱᱮ ᱥᱟᱛ ᱟᱴ ᱫᱚ ᱦᱮᱸ ᱤᱧ ᱥᱚᱝ ᱠᱟᱛᱮᱜ ᱤᱧ ᱟᱹᱜᱩᱭᱟ᱾
ᱦᱤᱸ ᱟᱢᱮᱢ ᱥᱚᱝ ᱠᱟᱜ ᱵᱟᱠᱷᱟᱱ ᱫᱚ ᱤᱧ ᱫᱚ ᱠᱩᱲᱤ ᱜᱤᱫᱽᱨᱟᱹ ᱵᱟᱝ ᱠᱟᱱᱟᱹᱧ ᱤᱧ ᱫᱚ ᱵᱟᱹᱧ ᱵᱟᱲᱟᱭᱟ ᱡᱟᱹᱱᱤᱡ ᱛᱤᱱᱟᱹᱜ ᱯᱟᱹᱭ ᱦᱩᱭᱩᱜᱼᱟ᱾
ᱵᱟᱹᱧ ᱵᱟᱰᱟᱭᱟ ᱛᱟᱦᱞᱮ
ᱦᱩᱸ ᱟᱢᱟᱜ ᱢᱤᱫᱴᱟᱝ ᱢᱟᱱᱮ ᱪᱮᱫ ᱤᱧ ᱞᱟᱹᱭᱟ ᱢᱤᱫᱴᱟᱝ ᱤᱭᱟᱹ ᱞᱟᱹᱭ ᱢᱮᱥᱮ ᱟᱢᱟᱜ ᱢᱤᱫᱴᱟᱝ ᱚᱱᱠᱟᱱ ᱡᱟᱸᱦᱟᱱ ᱜᱚᱞᱯᱷᱚ ᱞᱟᱹᱭᱢᱮ ᱡᱟᱦᱟᱸ ᱜᱚᱞᱯᱷᱚ ᱫᱚ ᱢᱟᱱᱮ ᱠᱷᱩᱵ ᱟᱹᱰᱤ ᱪᱚᱢᱠᱚᱨᱚᱡ ᱢᱤᱫᱴᱟᱝ ᱤᱧ ᱵᱩᱡᱷᱟᱹᱣᱟ
ᱟᱢᱜᱮ ᱞᱟᱹᱭ ᱢᱮ ᱥᱮ
ᱚᱝᱠᱟᱱᱟᱜ ᱜᱚᱞᱯᱷᱚ ᱫᱤᱥᱟᱹ ᱵᱟᱹᱱᱩᱜ ᱛᱟᱢᱟ
ᱵᱟᱰᱟᱭ ᱵᱟᱱᱩᱜ-ᱟ ᱤᱧᱟᱹᱜ ᱫᱚ
ᱪᱮᱫᱟᱜ ᱩᱱᱤ ᱟᱯᱮᱭᱤᱡ ᱵᱩᱰᱷᱤ ᱩᱱᱤ ᱵᱟᱵᱟ ᱟᱭᱩ ᱴᱟᱜ ᱩᱱᱤ ᱤᱭᱟᱹ ᱮᱠᱷᱚᱱ ᱰᱟᱝᱨᱤ ᱜᱩᱯᱤᱭ ᱪᱟᱞᱟᱜ ᱜᱮᱭᱟ ᱥᱮ?
ᱦᱳᱭ
ᱦᱩᱸ ᱴᱷᱟᱹᱣᱠᱟᱹ ᱫᱟᱲᱮ ᱣᱟᱠᱚ ᱠᱟᱱᱟᱭ ᱱᱮᱛᱟᱨ ᱰᱟᱹᱝᱨᱤ ᱢᱮᱨᱚᱢ ᱠᱚ?
ᱵᱟᱝ ᱦᱮᱸ ᱵᱟᱠᱷᱟᱡ ᱫᱚ
ᱞᱟᱹᱭᱟᱢ ᱵᱟᱭ ᱩᱨᱩᱢ ᱠᱚᱣᱟ᱾
ᱟᱨᱮ ᱰᱟᱹᱟᱝᱨᱤ ᱢᱮᱨᱚᱢ ᱫᱚ ᱵᱟᱝ ᱦᱚᱲ ᱵᱟᱭ ᱢᱟᱱᱮ ᱵᱟᱭ ᱩᱨᱩᱢᱚᱜᱼᱟ᱾ ᱢᱟᱱᱮ ᱦᱚᱲ ᱩᱱᱟᱹᱜ ᱪᱟᱬᱮ ᱪᱟᱬᱮ ᱵᱟᱝ ᱢᱟᱱᱮ ᱳᱨᱳᱢ ᱫᱚ ᱳᱨᱳᱢ ᱫᱟᱲᱮ ᱭᱟᱠᱚᱣᱟᱢ ᱚᱝᱠᱟ ᱞᱮᱠᱟ ᱫᱚ ᱵᱟᱝ᱾ ᱢᱟᱱᱮ ᱟᱨᱫᱷᱮᱠ ᱥᱚᱢᱟᱹᱭ ᱫᱚ ᱟᱨᱠᱤ ᱦᱤᱲᱤᱧ ᱟᱭ ᱚᱱᱠᱟ
ᱦᱩᱸ ᱟᱢ ᱵᱟᱝ ᱦᱤᱲᱤᱧ ᱛᱟᱢᱟᱢ ᱟᱢ
ᱵᱟᱝ
ᱤᱜ
ᱟᱡ ᱜᱚᱲᱚᱢ ᱠᱟᱱᱟᱭ ᱤᱧ ᱫᱚ ᱪᱤᱠᱟᱹᱛᱮ ᱦᱤᱲᱤᱧᱟᱹ᱾
ᱫᱷᱟᱹᱨ ᱵᱟᱹᱵᱩ ᱯᱚᱛᱤᱫᱤᱱ ᱜᱮᱭ ᱞᱟᱹᱭᱟ ᱯᱚᱛᱤᱫᱤᱱ ᱜᱮᱭ ᱠᱩᱞᱤ ᱢᱮᱭᱟ ᱥᱮᱪᱮᱫ ᱛᱤᱨᱮᱢ ᱦᱮᱡ ᱮᱱᱟ?
ᱟᱫᱚ ᱱᱤᱭᱟᱹ ᱵᱟᱨ ᱫᱚ ᱵᱟᱭ ᱠᱩᱞᱤᱭ ᱠᱟᱫᱤᱧᱟ
ᱦᱩᱸᱜ ᱚᱸ
ᱱᱤᱭᱟᱹᱵᱟᱨ ᱫᱚ ᱥᱟᱨᱟ ᱫᱤᱱ ᱫᱚ ᱵᱟᱢ ᱢᱤᱛᱟᱹᱧ ᱠᱟᱱᱟ
ᱫᱤᱯᱟᱹᱞᱤ ᱫᱚ ᱫᱚᱢᱮᱭ ᱨᱟᱹᱜᱤᱜ-ᱟ ᱡᱟᱹᱱᱤᱡ ᱦᱮᱸ ᱥᱮ? ᱫᱤᱯᱟᱞᱤ ᱫᱚᱢᱮ ᱨᱟᱜᱤᱜ-ᱟᱭ ᱞᱟᱹᱭᱟᱭ ᱥᱟᱞᱟ ᱱᱩᱭ ᱵᱩᱲᱤ ᱥᱚᱵᱽᱥᱚᱢᱚᱭ ᱤᱭᱟᱹᱭ
ᱛᱚ ᱥᱚᱛᱮᱜ ᱠᱷᱟᱹᱯᱟᱹᱨᱤ ᱞᱟᱜᱟᱜᱼᱟᱭ ᱵᱤᱥᱤ
ᱚᱠᱚᱭ ᱥᱟᱞᱟᱜ
ᱢᱤᱛᱟᱞᱤ ᱥᱟᱶᱛᱮ᱾ ᱪᱚᱭ ᱪᱚᱭᱛᱟ ᱟᱡ ᱫᱤᱫᱤ ᱪᱚᱭᱛᱟ ᱟᱡ ᱫᱤᱫᱤ ᱥᱚᱛᱮᱜ ᱵᱤᱥᱤ ᱠᱷᱟᱹᱯᱟᱹᱨᱤ ᱞᱟᱜᱟᱜᱼᱟ᱾ ᱡᱟᱦᱟᱱᱟᱜ ᱜᱮ ᱟᱨᱠᱤ ᱢᱮᱱ ᱜᱚᱜ ᱟᱭᱟᱭ ᱚᱱᱟ
ᱚ
ᱦᱩᱸ
ᱟᱫᱚ ᱢᱟᱱᱮ ᱤᱭᱟᱹ ᱚᱱᱟ ᱮᱭᱥᱮ ᱜᱮ ᱟᱨᱠᱤ ᱢᱮᱱ ᱵᱟᱰᱟᱭᱟ ᱟᱨᱠᱤ ᱦᱮᱸᱵᱟᱝ ᱩᱱᱤ ᱫᱚ ᱛᱤᱱᱟᱹᱜ ᱨᱮ ᱯᱟᱲᱦᱟᱜ ᱠᱟᱱᱟᱭ ᱢᱤᱛᱟᱞᱤ ᱫᱚ
ᱮᱭᱤᱴ ᱨᱮ
ᱟᱨ ᱱᱚᱩ ᱤᱭᱟᱹ ᱫᱚ ᱢᱤᱛᱟᱞᱤ
ᱪᱩᱭᱛᱟ ᱫᱚ ᱥᱤᱠᱥ ᱨᱮ
ᱮᱸ ᱟ ᱪᱟᱹᱱᱴᱩ ᱵᱟᱹᱱᱴᱩ
ᱤᱧᱤᱡ ᱫᱚ ᱯᱷᱳᱨ ᱨᱮ᱾ ᱟᱨ ᱩᱱᱤ ᱠᱟᱹᱴᱤᱡ ᱫᱚ ᱩᱱᱫᱚ ᱩᱱᱤ ᱫᱚ ᱠᱮᱡᱤ ᱳᱣᱟᱱ ᱨᱮ᱾
ᱚᱸ ᱯᱨᱟᱭᱢᱟᱨᱤ ᱤᱥᱠᱩᱞ ᱫᱚ ᱚᱠᱟ ᱨᱮᱯᱮ ᱪᱟᱞᱟᱜ ᱛᱟᱦᱮᱱᱟ ᱟᱯᱮ?
ᱢᱚᱱᱚᱲᱟ
ᱟᱨᱦᱚᱸ ᱠᱚ ᱞᱮᱭᱟ ᱦᱟᱱᱮ ᱦᱟᱱᱮ ᱦᱟᱱᱮ ᱱᱮ ᱵᱟᱸᱫᱷ ᱦᱟᱱᱟ ᱫᱷᱟᱨᱮ᱾
ᱦᱩᱸ ᱵᱟᱝ ᱱᱚᱛᱮ ᱨᱮ ᱡᱟᱦᱟ ᱫᱤᱠᱩ ᱟᱛᱳ ᱢᱮᱱᱟᱜᱼᱟ ᱚᱱᱟᱴᱟᱜ ᱚᱱᱚ ᱚᱸᱰᱮ ᱢᱮᱱᱟᱜ ᱫᱛ ᱯᱳᱭᱞᱳ ᱵᱚᱞᱚ ᱜᱚᱫᱚᱜ ᱡᱟᱦᱟᱸ ᱢᱤᱫ ᱴᱷᱮᱱ ᱤᱭᱟᱹ ᱢᱮᱱᱟᱜ ᱫᱚ ᱚᱲᱟᱜ ᱚᱱᱟ ᱜᱮᱛᱚ ᱯᱨᱟᱭᱢᱟᱨᱤ ᱤᱥᱠᱩᱞ᱾
ᱦᱳᱭᱛᱳ ᱦᱟᱱᱟ ᱦᱟᱱᱟᱴᱟᱜ ᱵᱟᱸᱫᱷ ᱦᱟᱱᱟ ᱫᱷᱟᱨᱮ ᱛᱚ
ᱦᱩᱸ
ᱛᱤᱥᱮ ᱪᱟᱞᱟᱜ ᱦᱩᱸ ᱚᱱᱟ ᱰᱷᱟᱹᱞᱟᱹᱭ ᱨᱳᱰ ᱨᱳᱰ ᱛᱮᱜᱮᱯᱮ ᱪᱟᱞᱟᱜ ᱛᱟᱦᱮᱱᱟ ᱥᱮ ᱠᱷᱮᱛ ᱠᱷᱮᱛ ᱛᱮᱯᱮ ᱥᱚᱡᱷᱮ ᱜᱚᱫ ᱜᱚᱫ ᱛᱟᱦᱮᱸᱱᱟ
ᱰᱷᱟᱹᱞᱟᱹᱭ ᱨᱳᱰ ᱛᱮ
ᱦᱚᱸ ᱞᱟᱦᱟ ᱛᱮᱫᱚ ᱰᱷᱟᱹᱞᱟᱹᱭ ᱫᱚ ᱵᱟᱝ ᱛᱟᱦᱮᱸ ᱠᱟᱱᱟ ᱛᱚ᱾
ᱞᱟᱦᱟ ᱫᱚ ᱵᱟᱝ ᱛᱟᱛᱮᱸ ᱠᱟᱱᱟ᱾ ᱱᱮᱛᱟᱨ ᱠᱚ ᱰᱷᱟᱹᱞᱟᱹᱭ ᱠᱮᱫᱟ᱾
ᱪᱮᱜ ᱪᱚᱝ?
ᱞᱟᱹᱭ ᱫᱟᱹᱧ ᱞᱟᱹᱭ ᱮᱫᱟᱹᱧ ᱢᱩᱨᱟᱢ ᱨᱳᱰ ᱛᱟᱦᱮᱸᱜ ᱠᱟᱱᱟ ᱛᱚ ᱦᱩᱸ
ᱛᱮᱜᱮ ᱚᱝᱠᱟ ᱛᱮᱜᱮᱞᱮ ᱛᱟᱲᱟᱢ ᱠᱟᱜ ᱛᱟᱦᱮᱱᱟ᱾
ᱪᱮᱜ ᱵᱮᱜ ᱛᱮᱢ ᱤᱫᱤ ᱛᱟᱢ ᱛᱟᱦᱮᱱᱟ ᱡᱷᱚᱞᱟ ᱵᱮᱠᱛᱮ ᱥᱮ ᱪᱮᱜ ᱛᱮ?
ᱚᱱᱟ ᱵᱮᱜ ᱫᱚ ᱵᱟᱝ ᱡᱷᱩᱞᱟ ᱵᱮᱜ ᱛᱮᱜᱮ
ᱜᱚᱜ ᱵᱮᱠ
ᱜᱚᱜ ᱵᱮᱠ
ᱤᱧ ᱫᱚ ᱡᱷᱚᱞᱟ ᱵᱮᱠ ᱛᱮᱧ ᱤᱫᱤ ᱛᱟᱦᱮᱸ ᱟ ᱵᱟᱲᱟᱭᱟᱢ
ᱟᱢᱟᱜ ᱡᱷᱚᱞᱟ ᱠᱚ ᱛᱟᱦᱮᱸ ᱠᱟᱱ ᱛᱟᱢᱟ
ᱥᱟᱹᱨᱤ ᱥᱟᱹᱨᱤ
ᱟᱠᱟᱨᱮ ᱤᱥᱠᱩᱞ ᱯᱮ ᱪᱟᱞᱟᱜ ᱛᱟᱦᱮᱱᱟ ᱟᱯᱮ ᱫᱚ ᱯᱨᱟᱭᱢᱟᱨᱤ ᱤᱥᱠᱩᱞ?
ᱡᱚᱛᱚ ᱦᱚᱲ ᱜᱮ ᱡᱚᱞᱟ ᱟᱛᱮ᱾ ᱚᱱᱟ ᱵᱮᱜ ᱨᱮ ᱜᱮ ᱛᱷᱟᱨᱤ ᱛᱟᱹᱨᱤᱧ ᱵᱟᱭ ᱠᱟᱜ ᱛᱟᱦᱮᱸᱱᱟ ᱟᱨ ᱤᱭᱟᱹ ᱢᱤᱫ ᱴᱟᱝ ᱵᱚᱥᱛᱟ᱾ ᱚᱱᱟ ᱵᱚᱥᱛᱟ ᱨᱮᱫᱚ ᱪᱟᱞᱟᱣ ᱠᱟᱛᱮᱧ ᱫᱩᱲᱩᱵᱼᱟ ᱦᱟᱸᱰᱮ᱾
ᱵᱟᱝ ᱞᱟᱹᱭ ᱮᱫᱟᱹᱧ ᱯᱨᱟᱭᱢᱟᱨᱤ ᱤᱥᱠᱩᱞ ᱚᱠᱟ ᱨᱮ ᱯᱮ ᱪᱟᱞᱟᱜ ᱛᱟᱦᱮᱸᱱᱟ ᱟᱯᱮ?
ᱟᱛᱳ ᱨᱮ ᱟᱛᱳ ᱨᱮ᱾
ᱚ ᱟᱹᱛᱩ ᱨᱮ ᱜᱮ ᱢᱮᱱᱟᱜᱼᱟ᱾
ᱦᱩᱸ ᱾ ᱟᱨ ᱤᱭᱟᱹ ᱪᱮᱫ ᱠᱚ ᱞᱟᱹᱭᱟ ᱦᱩᱸ ᱡᱚᱢ ᱦᱩᱭᱩᱜ ᱛᱟᱦᱮᱸᱱᱟ᱾ ᱛᱷᱟᱨᱤ ᱤᱫᱤ ᱠᱟᱜ ᱦᱩᱭᱩᱜ ᱛᱟᱦᱮᱱᱟ ᱟᱨ ᱦᱮᱡ ᱠᱟᱱ ᱛᱟᱢᱟ᱾ ᱚᱱᱟ ᱵᱚᱥᱛᱟ ᱫᱚ ᱚᱱᱟ ᱵᱚᱥᱛᱟ ᱨᱮᱫᱚᱢ ᱫᱩᱲᱩᱵᱼᱟ᱾ ᱟᱨ ᱯᱨᱚᱛᱤ ᱫᱤᱱ ᱫᱚ ᱵᱟᱝ ᱨᱮᱦᱚᱸ ᱢᱟᱱᱮ ᱢᱟᱡᱷᱮ ᱢᱚᱫᱫᱷᱮ ᱵᱤᱥᱠᱩᱴ ᱠᱚ ᱪᱚᱠᱞᱮᱴ᱾ ᱚᱱᱟ ᱠᱚᱧ ᱡᱚᱢ ᱛᱟᱦᱮᱸᱱᱟ ᱛᱚ ᱟᱨ ᱨᱚ ᱡᱟ ᱠᱚ ᱰᱷᱮᱲᱮ ᱰᱷᱮᱲᱮ᱾ ᱛᱟᱦᱮᱸᱱᱟ ᱵᱟᱝ ᱢᱟᱱᱮ ᱡᱷᱚᱛᱚ ᱨᱚ ᱤᱧ ᱴᱷᱮᱱ ᱠᱚ ᱦᱮᱡ ᱠᱚᱜ ᱛᱟᱦᱮᱸᱱᱟ᱾ ᱦᱮᱸ
ᱵᱷᱟᱞᱮ ᱜᱮ
ᱦᱩᱸ
ᱫᱟᱠᱟ ᱫᱚᱢ ᱤᱥᱤᱱ ᱠᱮᱫᱟ ᱥᱮ ᱡᱚᱢ ᱟᱜᱩ ᱠᱮᱫᱟᱢ᱾
ᱫᱮᱠᱟ ᱫᱚ ᱫᱟᱠᱟ ᱫᱚᱧ ᱤᱥᱤᱱ ᱟᱠᱟᱫᱟ ᱟᱨ ᱫᱟᱠᱟ ᱫᱚ ᱢᱟᱱᱮ ᱩᱱᱠᱩ ᱜᱟᱹᱭ ᱛᱮᱠᱚ ᱠᱚ ᱤᱥᱤᱱ ᱠᱮᱫ ᱜᱮᱥ᱾ ᱪᱟᱵᱟ ᱠᱟᱱ ᱛᱟᱠᱚᱣᱟ ᱛᱟᱦᱚᱞᱮ ᱤᱧᱟᱜ ᱨᱮᱜᱮ ᱠᱚ ᱤᱥᱤᱱ ᱠᱮᱫ ᱟᱫᱚ᱾ ᱤᱥᱤᱱ ᱠᱮᱫ ᱠᱷᱟᱱ ᱠᱚ ᱤᱧ ᱫᱚ ᱦᱳᱴᱮᱞ ᱠᱷᱚᱱᱟᱜ ᱜᱤᱧ ᱟᱹᱜᱩ ᱠᱮᱜᱼᱟ᱾
ᱟᱨ ᱩᱛᱩ ᱫᱚ ᱵᱟᱠᱚ ᱤᱥᱤᱱ᱾
ᱵᱟᱝ ᱯᱚᱸᱪᱤᱥ ᱴᱟᱠᱟ ᱯᱤᱥ ᱢᱟᱝᱥᱚ ᱞᱮ ᱟᱹᱜᱩ ᱠᱮᱫᱟ ᱪᱮᱫ ᱮᱢ ᱞᱟᱹᱭᱟ ᱾
ᱯᱚᱸᱪᱤᱥ ᱴᱟᱠᱟ ᱠᱟᱱ ᱱᱮᱛᱟᱨ ᱫᱚ᱾
ᱢᱟᱱᱮ ᱯᱟᱨ ᱯᱤᱥ ᱯᱚᱸᱪᱤᱥ ᱴᱟᱠᱟ ᱠᱟᱛᱮᱜ ᱤᱭᱟᱹ᱾ ᱢᱟᱱᱮ ᱡᱮᱞ ᱨᱮᱭᱟᱜ ᱫᱟᱢ ᱟᱨᱠᱤ ᱯᱟᱨ ᱯᱤᱥ ᱯᱟᱨ᱾ ᱯᱤᱥ ᱚᱣᱟᱱ ᱯᱤᱥ ᱯᱚᱸᱪᱤᱥ ᱴᱟᱠᱟ ᱦᱩᱸ
ᱵᱟᱨᱭᱟ ᱟᱡᱚᱸᱢ
ᱵᱟᱨᱭᱟ ᱯᱤᱥ ᱫᱚᱢ ᱧᱟᱢᱟ ᱚᱠᱟᱨᱮ᱾
ᱚᱱᱟ ᱛᱮ ᱜᱮ ᱛᱩᱧ ᱦᱮᱸ ᱚᱱᱟ ᱛᱮᱜᱮ ᱛᱩᱧ ᱟᱧ ᱤᱧ ᱟᱞᱮ ᱱᱚᱰᱮ ᱢᱮᱫᱴᱮᱱ ᱠᱩᱲᱤᱴᱟᱠᱟ ᱚᱱᱠᱟᱧ᱾ ᱫᱤᱥᱟᱹᱭ ᱫᱟ᱾
ᱢᱤᱫᱴᱟᱝ ᱯᱤᱥ ᱢᱤᱫᱴᱟᱝ ᱯᱤᱥ ᱠᱩᱲᱤ ᱴᱟᱠᱟ ᱠᱟᱛᱮ ᱠᱚ ᱮᱢᱚᱜᱼᱟ᱾
ᱟᱫᱚ ᱱᱮᱛᱟᱨ ᱫᱚ ᱵᱟᱹᱧ ᱵᱟᱰᱟᱭᱟ ᱱᱮᱛᱟᱨ ᱫᱚ ᱡᱮᱞ ᱩᱛᱩ ᱠᱚᱫᱚ ᱦᱟᱛᱟᱣ ᱵᱟᱝ ᱦᱩᱭ ᱠᱟᱱᱟ ᱥᱮ ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱪᱮᱫ ᱤᱧ ᱞᱟᱹᱭᱟ ᱟᱫᱚ᱾ ᱴᱷᱤᱠ ᱜᱮᱭᱟ ᱱᱤᱛᱚᱜ ᱫᱚᱧ ᱫᱚᱦᱚᱭᱮᱫᱟ ᱦᱮᱸ, ᱛᱟᱨᱯᱚᱨᱮᱧ ᱯᱷᱳᱱᱟᱢ ᱠᱟᱱᱟ ᱟᱨᱚ ᱦᱟᱸᱜ᱾ ᱚᱸ ᱦᱚᱸ᱾
ᱴᱷᱤᱠ ᱟᱪᱷᱮ᱾